ᱦᱮᱸ ᱜᱚᱝᱠᱮ ᱡᱚᱦᱟᱨ
ᱦᱚᱭ ᱡᱚᱦᱟᱨ ᱜᱮ-ᱡᱚᱦᱟᱨ ᱜᱮ
ᱟᱪᱷᱟ ᱚᱠᱟᱨᱮ ᱪᱟᱞᱟᱣ ᱟᱠᱟᱱ ᱛᱟᱞᱟᱝᱟ ᱱᱚᱣᱟ ᱫᱚ ᱚᱠᱟ ᱯᱚᱱᱚᱛ ᱨᱮ?
ᱪᱮᱫ?
ᱚᱠᱟ ᱯᱚᱱᱚᱛ ᱨᱮᱦᱜ ᱱᱚᱣᱟ ᱫᱚᱭ ᱪᱟᱞᱟᱣ ᱟᱠᱟᱱᱟ?
ᱱᱤᱭᱟᱹ ᱫᱚ ᱜᱚᱝᱠᱮ ᱠᱚᱞᱟᱱᱤ
ᱠᱚᱞᱟᱱᱤ ᱫᱚ ᱤᱭᱟᱹ
ᱵᱮᱝᱜᱚᱞ-ᱵᱮᱝᱜᱚᱞ
ᱵᱮᱝᱜᱚᱞ
ᱦᱚᱭ-ᱦᱚᱭ ᱱᱚᱫᱤᱭᱟ ᱠᱚᱞᱟᱱᱤ
ᱠᱚᱭᱞᱟᱱᱤ ᱤᱭᱟᱹ ᱴᱨᱟᱭᱵᱽ ᱴᱤᱵᱷᱤ
ᱦᱮᱸ ᱦᱚᱭ-ᱦᱚᱭ
ᱟᱢᱫᱚ ᱠᱚᱲᱮᱫᱚᱞ ᱴᱨᱟᱯ ᱵᱨᱤᱱ ᱫᱚ
ᱵᱟᱝᱼᱟ ᱤᱧ ᱫᱚ ᱴᱨᱟᱭᱤᱵᱽ ᱴᱤᱵᱷᱤ ᱨᱮᱱ ᱫᱚ ᱵᱟᱝ ᱠᱟᱹᱱᱟᱹᱧ ᱤᱧ ᱫᱚ ᱱᱚᱰᱮ ᱠᱚᱞᱟᱱᱤ ᱨᱤᱧ ᱛᱟᱦᱮᱸᱱᱟ᱾
ᱨᱟᱭᱜᱚᱡᱽ ᱤᱭᱟ. ᱛᱚ
ᱨᱟᱭᱜᱚᱧᱡᱽ ᱫᱚ ᱵᱟᱝᱟ ᱱᱚᱫᱤᱭᱟ- ᱱᱚᱫᱤᱭᱟ
ᱱᱚᱫᱤᱭᱟ ᱟᱪᱷᱟ ᱟᱪᱷᱟ ᱟᱢᱫᱚ ᱟᱹᱰᱤ ᱵᱷᱟᱜᱜᱚ ᱥᱟᱞᱤ ᱦᱚᱲ ᱠᱟᱱᱟᱢ ᱥᱩᱨ ᱜᱮᱭᱟᱢ ᱚᱱᱮ ᱟᱯᱮᱭᱟᱜ ᱴᱤᱵᱷᱤ ᱥᱮᱱᱴᱟᱨ ᱨᱮ
ᱚ ᱟᱪᱷᱟ-ᱟᱪᱷᱟ ᱟᱹᱵᱤᱱ ᱫᱚ ᱚᱠᱟ ᱠᱷᱚᱱ?
ᱟᱹᱞᱤᱧ ᱤᱭᱟᱹ ᱟᱥᱟᱢ
ᱚ ᱟᱪᱷᱟ- ᱟᱪᱷᱟ, ᱟᱪᱷᱟ ᱩᱰᱤ ᱱᱟᱯᱟᱭ-ᱩᱰᱤ ᱱᱟᱯᱟᱭ ᱦᱳᱭ ᱟᱹᱞᱤᱧ ᱞᱟᱹᱭᱮᱫ ᱛᱟᱦᱮᱱᱟ. ᱧ ᱛᱚᱵᱮ ᱦᱮᱸ ᱡᱟᱦᱟᱱᱟᱜ ᱤᱭᱟᱹᱮ ᱴᱚᱯᱤᱠ ᱤᱫᱤᱭᱟ ᱠᱟᱛᱮ ᱨᱚᱯᱚᱲ ᱦᱩᱭ ᱞᱮᱱ ᱜᱮ ᱥᱮ ᱪᱮ ᱢᱟᱱᱮ ᱱᱚᱰᱮ ᱢᱟ ᱤᱱᱠᱟᱹᱱ ᱜᱮᱠᱚ ᱜᱟᱭᱤᱰ ᱞᱟᱭᱤᱱ ᱠᱚᱠᱚ ᱮᱢ ᱠᱟᱜ-ᱟ᱾
ᱦᱮᱸ ᱪᱮᱫ ᱜᱟᱭᱤᱰ ᱞᱟᱭᱤᱱ ᱪᱮᱫ ᱢᱮᱱᱟᱜᱼᱟ?
ᱟᱢ ᱛᱚ ᱤᱭᱟᱹ ᱡᱟᱦᱟᱱᱟᱜ ᱴᱚᱯᱤᱠ ᱤᱫᱤᱛᱮ ᱨᱚᱯᱚᱲ ᱵᱟᱝᱠᱷᱟᱱ ᱮᱢᱱᱤ ᱦᱚᱸ ᱨᱚᱯᱚᱲ ᱫᱚ ᱜᱟᱱᱚᱜ ᱜᱮᱭᱟ ᱦᱚᱭ
ᱛᱚᱵᱮ ᱴᱷᱤᱠ ᱟᱪᱷᱮ ᱛᱮᱦᱮᱧ ᱴᱚᱯᱤᱠ ᱤᱫᱤ ᱠᱟᱛᱮᱜ ᱞᱟᱝ ᱨᱚᱯᱚᱲᱟ
ᱦᱚᱭ
ᱛᱚᱵᱮ ᱴᱚᱯᱤᱠ ᱫᱚᱞᱟᱝ ᱦᱮᱸ ᱟᱨ ᱴᱚᱯᱤᱠ ᱦᱚᱸᱞᱟᱝ ᱤᱫᱤ ᱫᱟᱲᱮᱭᱟᱜᱼᱟ ᱮᱢᱱᱮ ᱦᱚᱞᱟᱝ ᱨᱚᱯᱚᱲ ᱫᱟᱲᱮᱭᱟᱜᱼᱟ᱾ ᱛᱚᱵᱮ ᱴᱚᱯᱤᱠ ᱢᱮᱱ ᱞᱮᱠᱷᱟᱱ ᱫᱚ ᱱᱤᱛ ᱫᱚ ᱦᱩᱞ ᱢᱟᱦᱟ ᱥᱤᱫᱩ, ᱠᱟᱱᱦᱩ ᱦᱩᱞ ᱢᱟᱦᱟ ᱾
ᱦᱚᱭ -ᱦᱚᱭ ᱟᱵᱚ ᱮᱱᱛᱮ
ᱵᱚᱨᱥᱟ ᱠᱟᱞᱤᱱ ᱠᱷᱮᱛᱤᱭᱚᱠ
ᱦᱚᱭ ᱱᱤᱛᱚᱜ ᱫᱚ ᱵᱚᱨᱥᱟ ᱠᱟᱞᱤᱱ ᱦᱮᱡ ᱟᱠᱟᱱᱟ ᱟᱫᱚ ᱱᱤᱛᱚᱜ ᱫᱚ ᱛᱚᱵᱮ ᱪᱟᱥ-ᱵᱟᱥ ᱠᱚ ᱟᱨᱟᱢᱚᱜ ᱛᱟᱵᱚᱱᱟ ᱱᱷᱟᱜ
ᱦᱚᱭ ᱮᱸᱰᱮᱠᱷᱟᱱ ᱦᱚᱭ ᱚᱱᱟ ᱵᱷᱟᱹᱜᱤ ᱠᱟᱛᱷᱟ ᱜᱚᱢᱠᱮ ᱟᱫᱚ
ᱟᱫᱚ ᱜᱚᱝᱠᱮ ᱛᱚᱵᱮ ᱪᱟᱥ-ᱵᱟᱥ ᱠᱟᱹᱢᱤ ᱜᱮ ᱢᱟᱲᱟᱝ ᱥᱮᱫ ᱞᱟᱹᱭ ᱵᱤᱱ ᱟᱨᱟᱢᱵᱷᱚ ᱜᱚᱫ ᱠᱮᱭᱟᱯᱮ ᱥᱮ ᱵᱟᱝᱟ ᱪᱟᱥ-ᱵᱟᱥ ᱠᱟᱹᱢᱤ ᱫᱚ?
ᱪᱟᱥ-ᱵᱟᱥ ᱠᱟᱹᱢᱤ ᱨᱮᱭᱟᱜ ᱫᱚ ᱜᱚᱝᱠᱮ ᱟᱞᱮᱥᱮᱫ ᱫᱚ ᱱᱚᱝᱠᱟ ᱟᱠᱟᱱᱟ ᱟᱵᱚ ᱫᱚ ᱪᱟᱥ-ᱵᱟᱥ ᱛᱮ ᱟᱹᱥᱩᱞᱚᱜ ᱦᱚᱲ ᱛᱚ
ᱦᱩᱸ-ᱦᱩᱸ
ᱚᱱᱟᱛᱮ ᱟᱵᱚ ᱠᱚᱣᱟᱜ ᱫᱚ ᱵᱟᱹᱲᱛᱤ ᱴᱮᱱᱥᱚᱱ ᱫᱚ ᱚᱱᱟ ᱠᱚᱨᱮ ᱜᱮ ᱛᱟᱦᱮᱱᱟ ᱾ ᱟᱨ ᱚᱱᱟ ᱠᱷᱟᱹᱛᱤᱨ ᱛᱮ ᱱᱤᱛᱚᱜ ᱟᱵᱚ ᱱᱚᱝᱠᱟ ᱟᱠᱟᱱᱟ ᱵᱚᱱ ᱮᱸᱫ ᱟᱞᱮ ᱱᱚᱛᱮ ᱫᱚ ᱱᱤᱛᱚᱜ ᱱᱚᱝᱠᱟ ᱭᱮᱱᱟ ᱡᱟᱨᱜᱮ ᱡᱟᱹᱯᱩᱫ ᱫᱤᱱ ᱫᱚ ᱮᱠᱫᱚᱢ ᱥᱟᱹᱨᱫᱤ ᱟᱠᱟᱱᱟ ᱱᱤᱛᱚᱜ ᱫᱚ
ᱦᱚᱭ᱾
ᱢᱟᱱᱮ ᱱᱤᱛᱚᱜ ᱫᱟᱜ ᱫᱟᱭ ᱯᱩᱨᱟᱹ ᱟᱨ ᱱᱤᱛᱚᱜ ᱦᱩᱲᱩ ᱨᱚᱦᱚᱭ ᱮᱦᱚᱵ ᱠᱟᱱᱟ ᱞᱮ, ᱟᱫᱚ ᱦᱚᱞᱟ ᱢᱟᱫᱮᱨ ᱫᱚ ᱢᱤᱫ ᱵᱟᱨ ᱫᱚ ᱟᱹᱰᱤ ᱵᱟᱹᱲᱛᱤ ᱜᱮ ᱰᱩᱵᱩ ᱵᱟᱲᱟ ᱠᱮᱫᱟᱭ ᱜᱳᱦᱟᱴᱤ ᱠᱚᱨᱮ ᱯᱩᱨᱟᱹ ᱰᱩᱵᱟᱹᱭᱮᱱᱟ ᱟᱞᱮ ᱮᱴᱟᱜ ᱮᱴᱟᱜ ᱨᱮᱦᱚᱸ ᱟᱹᱰᱤ ᱜᱟᱱ ᱴᱚᱴᱷᱟ ᱨᱮᱜᱮ ᱡᱮᱞᱟᱹ ᱨᱮᱜᱮ ᱰᱩᱵᱟᱹᱭᱮᱱᱟ ᱟᱨ ᱰᱩᱵᱟᱹ ᱟᱹᱰᱤ ᱜᱟᱱ ᱚᱲᱟᱜ ᱠᱚ ᱫᱷᱟᱥᱟᱣ ᱱᱟ, ᱟᱨ ᱚᱱᱠᱟᱜᱮ ᱫᱷᱚᱝᱥᱚᱭᱱᱟ ᱢᱮᱱᱠᱷᱟᱱ ᱟᱫᱚ ᱟᱞᱮ ᱡᱟᱦᱟᱸ ᱴᱚᱴᱷᱟ ᱨᱮ ᱢᱮᱱᱟᱜ ᱞᱮ ᱱᱮᱰᱮ ᱛᱷᱚᱲᱟ ᱜᱟᱱ ᱥᱮᱯ ᱢᱮᱱᱟᱜ ᱞᱮᱭᱟ ᱢᱟᱱᱮ ᱟᱣᱨᱤ ᱦᱩᱭᱩᱜᱼᱟ ᱰᱩᱵᱟᱹ᱾
ᱟᱪᱪᱷᱟ ᱟᱪᱪᱷᱟ ᱟᱪᱪᱷᱟ, ᱦᱮᱸ ᱛᱚ ᱛᱚᱵᱮ᱾
ᱢᱟᱱᱮ ᱡᱟᱸᱦᱟᱱ ᱴᱷᱤᱠ ᱵᱟᱹᱱᱩᱜᱼᱟ ᱟᱪᱠᱟ ᱜᱮ ᱱᱚᱣᱟ ᱦᱩᱭ ᱫᱟᱲᱮᱭᱟᱜᱼᱟ ᱱᱩᱝᱠᱟᱱ ᱱᱚᱣᱟ ᱫᱚ ᱜᱮᱨᱮᱱᱴᱤ ᱵᱟᱹᱱᱩᱜᱼᱟ ᱛᱚ, ᱢᱮᱱᱠᱷᱟᱱ ᱱᱤᱭᱟᱹ ᱠᱚ ᱚᱠᱛᱮ ᱫᱚ ᱢᱟᱱᱮ ᱟᱞᱮ ᱱᱚᱛᱮ ᱫᱚ ᱢᱟᱱᱮ ᱮᱠᱫᱚᱢ ᱥᱟᱹᱨᱫᱤ ᱤᱭᱟᱹ ᱠᱟᱱᱟ᱾ ᱢᱟᱱᱮ ᱡᱟᱨᱜᱮ ᱡᱟᱹᱯᱩᱫ ᱫᱤᱱ ᱠᱟᱱᱟ ᱱᱤᱛᱚᱜ ᱫᱚ᱾ ᱟᱨ ᱱᱤᱭᱟᱹ ᱡᱟᱨᱜᱮ ᱡᱟᱹᱯᱩᱫ ᱚᱠ ᱛᱮ ᱨᱮᱫᱚ ᱢᱟᱱᱮ ᱟᱞᱮ ᱫᱚ ᱱᱚᱝᱠᱟ ᱢᱟᱱᱮ ᱟᱻ ᱵᱟᱹᱭᱦᱟᱹᱲ
ᱦᱳᱭ,
ᱚᱠᱚᱭ ᱫᱚ ᱦᱩᱲᱩ ᱠᱚ ᱨᱚᱦᱚᱭᱟ, ᱚᱠᱚᱭ ᱫᱚ ᱮᱸᱫ ᱤᱱᱟᱹ ᱠᱚ ᱵᱤᱥᱛᱚᱨ ᱮᱴᱟᱜ ᱫᱚ ᱵᱟᱝ ᱤᱱᱟᱹ ᱜᱮ ᱵᱟᱹᱲᱛᱤ ᱫᱚ ᱚᱠᱚᱭ ᱵᱟᱸᱫᱷᱟᱞ ᱠᱚ ᱠᱚ ᱟᱲᱤ ᱦᱚᱭ ᱪᱟᱥᱼᱵᱟᱥ ᱠᱚᱜᱤ
ᱦᱚᱭ ᱟᱫᱚ ᱟᱵᱚ ᱫᱚ ᱪᱟᱥᱤ-ᱵᱟᱹᱥᱤ ᱦᱚᱲ ᱠᱟᱱᱟ ᱵᱚᱱ ᱟᱫᱚ ᱟᱨ ᱪᱮᱫ ᱠᱟᱱᱵᱚᱱ ᱢᱩᱫᱤ ᱥᱮ ᱵᱟᱝᱼᱟ? ᱛᱟᱦᱚᱞᱮ ᱟᱞᱮ ᱱᱚᱛᱮ ᱢᱟ ᱜᱚᱢᱠᱮ ᱫᱟᱜ ᱦᱚᱸ ᱵᱟᱹᱱᱩᱜ ᱟᱹᱱᱤᱡ, ᱢᱟᱱᱮ ᱨᱤᱢᱤᱞ ᱫᱚ ᱨᱤᱢᱤᱞ ᱵᱟᱲᱟᱭ ᱭᱟᱭ ᱟᱫᱚ ᱜᱚᱝᱠᱮ ᱢᱟᱱᱮ ᱫᱟᱜ ᱫᱚ ᱟᱫᱚ ᱤᱱᱠᱟᱹ ᱡᱟᱲᱤᱜᱮ ᱵᱟᱭ ᱡᱟᱲᱤ ᱚᱱᱮ ᱡᱷᱤᱯᱤᱨ-ᱡᱷᱤᱯᱤᱨ ᱧᱩᱨ ᱵᱟᱲᱟᱜ ᱠᱟᱱᱟ ᱾
ᱦᱩᱸ ᱦᱩᱸ᱾
ᱦᱮᱸ ᱠᱤᱱᱛᱩ ᱚᱱᱮ ᱡᱮ ᱪᱟᱥ ᱠᱟᱹᱢᱤ ᱞᱮᱠᱟ ᱡᱮ ᱡᱟᱦᱟᱸ ᱫᱚᱨᱠᱟᱨ ᱤᱱᱠᱟᱹ ᱫᱟᱜ ᱫᱚ ᱵᱟᱭ ᱫᱟᱜᱮᱜᱼᱟ ᱟᱫᱚ ᱵᱟᱹᱫ ᱠᱷᱚᱛ ᱠᱚᱞᱮ ᱜᱤᱲᱤ ᱵᱟᱲᱟ ᱠᱟᱜᱼᱟ ᱟᱫᱚ ᱚᱱᱟ ᱜᱮ ᱪᱟᱸ ᱫᱚ ᱵᱚᱸᱜᱟ ᱜᱮ ᱛᱟᱺᱜᱤ ᱠᱟᱫᱮᱭᱟᱞᱮ ᱛᱤᱥ ᱦᱚᱸ ᱫᱟᱜ ᱡᱟᱹᱲᱤᱭᱮᱜᱼᱟᱭ,
ᱟᱫᱚ ᱜᱚᱢᱠᱮ ᱚᱱ ᱢᱤᱫᱴᱮᱡ ᱠᱟᱛᱷᱟ ᱠᱷᱚᱫ ᱚᱱᱮ ᱵᱟᱹᱫ ᱵᱟᱹᱭᱦᱟᱹᱲ ᱨᱮ ᱠᱷᱚᱛ ᱠᱷᱚᱛ ᱠᱷᱚᱛ ᱠᱚᱯᱮ ᱜᱤᱰᱤ ᱠᱷᱚᱫ ᱫᱚ ᱪᱮᱫ ᱯᱮ ᱜᱤᱰᱤ ᱠᱟᱜᱼᱟ?
ᱮᱸ ᱠᱷᱚᱛ ᱫᱚ ᱢᱟᱱᱮ ᱚᱱᱟ ᱰᱟᱝᱨᱤ ᱨᱮᱱᱟᱜ ᱚᱱᱟ ᱜᱩᱨᱤᱡ ᱠᱚ᱾ ᱛᱟᱨ ᱯᱚᱨ ᱮᱸ ᱚᱲᱟᱜ ᱨᱮ ᱦᱳᱭ ᱦᱳᱭ, ᱦᱚᱭ ᱦᱚᱭ᱾
ᱚᱻ ᱟᱪᱪᱷᱟ ᱟᱞᱮ ᱫᱚ ᱵᱟᱞᱮ ᱵᱩᱡᱷᱟᱹᱣᱟ ᱚᱱᱟ ᱠᱷᱚᱛ ᱢᱮᱱᱠᱷᱟᱱ ᱪᱮᱫ ᱠᱷᱚᱛ ᱫᱚ ᱟᱨ ᱦᱚᱸ᱾
ᱟᱪᱪᱷᱟ ᱟᱪᱪᱷᱟ ᱟᱪᱪᱷᱟ ᱦᱳᱭ ᱟᱫᱚ ᱟᱵᱚ ᱢᱟ ᱦᱟᱸᱱᱛᱮ ᱱᱟᱛᱮ ᱢᱮᱱᱟᱜ ᱵᱚᱱᱟ, ᱟᱫᱚ ᱵᱤᱵᱷᱤᱱᱱᱚ ᱡᱟᱭᱜᱟ ᱨᱮ ᱵᱤᱵᱷᱤᱱᱱᱚ ᱞᱮᱠᱟ ᱵᱚᱱ ᱨᱚᱲᱟ᱾
ᱦᱮᱸ ᱟᱫᱚ ᱠᱷᱚᱛ ᱫᱚ ᱢᱟᱱᱮ ᱟᱹᱰᱤ ᱱᱟᱣᱟ ᱵᱷᱟᱥᱟ ᱞᱤᱧ ᱠᱷᱚᱫ ᱫᱚ ᱪᱮᱫ ᱦᱩᱭᱱᱟ ᱟᱨᱦᱚ᱾
ᱦᱳᱭ ᱦᱳᱭ᱾ ᱚᱱᱟ ᱠᱷᱚᱛ ᱠᱚᱜᱮ ᱜᱤᱲᱤ ᱦᱩᱭ ᱠᱟᱱᱟ ᱟᱫᱚ ᱚᱱᱟ ᱫᱟᱜ ᱦᱮᱡ ᱞᱮᱱᱠᱷᱟᱱ ᱥᱤ ᱟᱨᱟᱢᱵᱚ ᱦᱩᱭᱩᱜᱼᱟ ᱟᱨ ᱟᱵᱚ ᱢᱟ ᱚᱵᱟᱵᱚᱛᱤ ᱞᱟᱦᱟ ᱨᱮᱢᱟ ᱥᱤ ᱠᱚᱢᱟ ᱵᱟᱵᱚᱱ ᱥᱤ ᱜᱮᱭᱟ ᱟᱫᱚ ᱱᱚᱸᱰᱮ ᱫᱚ ᱠᱟᱹᱴᱤᱡ ᱤᱱᱠᱟᱹ ᱢᱟᱱᱟᱣ ᱵᱟᱛᱟᱣ ᱟᱞᱮ ᱪᱮᱫ ᱚᱢᱵᱚᱛᱤ ᱞᱟᱦᱟ ᱨᱮᱫᱚ ᱥᱤ ᱫᱚ ᱵᱟᱞᱮ ᱥᱤᱭᱟ᱾
ᱟᱪᱪᱷᱟ ᱟᱯᱮ ᱚᱱᱛᱮ ᱪᱷᱩᱣᱟᱹ ᱯᱮ ᱢᱟᱱᱟᱣ ᱜᱮᱭᱟ ᱪᱷᱩᱣᱟᱹ? ᱪᱷᱩᱣᱟᱹ ᱯᱮ ᱵᱱᱟᱣ ᱜᱮᱭᱟ ᱪᱷᱩᱣᱟᱹ ᱥᱮ ᱵᱟᱝ? ᱵᱟᱝ ᱪᱷᱩᱣᱟᱹ ᱯᱮ ᱢᱱᱟ ᱥᱮᱣᱟ ᱪᱷᱩᱣᱟᱹ?
ᱚ ᱦᱚᱸᱜ ᱜᱚᱝᱠᱮ ᱤᱧ ᱢᱟ ᱯᱨᱚᱛᱷᱚᱢ ᱯᱩᱭᱞᱩ ᱜᱤᱧ ᱟᱸᱡᱚᱢ ᱠᱮᱜᱼᱟ ᱪᱷᱩᱣᱟᱹ ᱫᱚ᱾
ᱪᱷᱣᱟᱹ ᱜᱮ ᱵᱟᱢ ᱟᱸᱡᱚᱢ ᱠᱟᱜᱼᱟ ᱢᱟᱨᱟᱝ
ᱟᱹᱵᱤᱱ ᱡᱮᱢᱚᱱ ᱠᱷᱚᱛ ᱵᱟᱟᱹᱵᱤᱱ ᱟᱸᱡᱚᱢ ᱠᱟᱜᱼᱟ, ᱟᱹᱞᱤᱧ ᱪᱷᱩᱣᱟᱹ ᱵᱟᱞᱤᱧ ᱟᱸᱡᱚᱢ ᱟᱠᱟᱟᱜᱼᱟ᱾
ᱟᱨᱮ ᱵᱟᱯ ᱨᱮ! ᱛᱟᱦᱚᱞᱮ ᱠᱷᱟᱱ ᱟᱹᱰᱤ ᱢᱟᱨᱟᱝ ᱥᱚᱢᱚᱥᱥᱟ ᱱᱚᱰᱮ ᱢᱟ ᱟᱨᱚᱸ ᱟᱵᱚ ᱛᱟᱞᱟᱨᱮ ᱟᱢ ᱱᱟ ᱟᱥᱟᱢ ᱫᱤᱥᱚᱢ ᱨᱮᱱ ᱦᱚᱲ ᱡᱚᱛᱚ ᱪᱷᱩᱣᱟᱹ ᱠᱚ ᱢᱟᱱᱟᱣᱟ᱾
ᱚ ᱪᱷᱩᱣᱟᱹ ᱫᱚ ᱪᱮᱫ ᱞᱮᱠᱟ ᱜᱚᱝᱠᱮ?
ᱟᱨ ᱟᱵᱮᱱ ᱢᱟ ᱟᱢ ᱢᱟ ᱪᱷᱩᱣᱟᱹ ᱜᱮ ᱵᱟᱢ ᱵᱩᱡᱷᱟᱹᱣ ᱠᱟᱜᱼᱟ ᱛᱟᱦᱚᱞᱮ ᱵᱩᱡᱷᱟᱹᱣ ᱥᱟᱱᱛᱟᱲ ᱥᱟᱶᱛᱟ ᱞᱟᱹᱜᱤᱫ ᱟᱹᱰᱤ ᱜᱮ ᱯᱟᱨᱛᱮᱠᱚ ᱨᱮᱵᱚᱱ ᱛᱟᱦᱮᱭᱮᱱ ᱛᱟᱵᱚᱱ ᱟᱨᱦᱚᱸ ᱵᱟᱝ
ᱚᱱᱟ ᱜᱮ ᱛᱚ
ᱵᱟᱝ
ᱦᱳᱭ ᱦᱳᱭ
ᱛᱮ ᱮᱸᱰᱮ ᱜᱟᱱ ᱪᱷᱩᱣᱟᱹ ᱢᱮᱱ ᱞᱮᱠᱷᱟᱱ ᱫᱚ ᱱᱚᱰᱮ ᱫᱚ ᱤᱭᱟᱹ ᱠᱟᱱᱟ ᱜᱚᱝᱠᱮ ᱟᱞᱮ ᱫᱚ ᱱᱚᱰᱮ ᱫᱚ ᱡᱮᱞᱮᱠᱟ ᱵᱚ ᱢᱮᱱ ᱠᱮᱭᱟ ᱜᱚᱣᱟᱴ ᱴᱤ ᱥᱩᱨ ᱨᱮ ᱡᱟᱦᱟᱸ ᱫᱚ ᱵᱨᱚᱦᱢᱟ ᱯᱩᱛᱨᱚ ᱯᱟᱨᱚᱢ ᱞᱮᱱᱠᱷᱟᱱ ᱠᱟᱢᱟᱠᱷᱟᱭᱟ ᱢᱚᱱᱫᱤᱨ ᱢᱮᱱᱟᱜᱼᱟ ᱛᱚ
ᱟᱪᱪᱷᱟ ᱟᱪᱪᱷᱟ
ᱛᱚᱵᱮ ᱠᱟᱢᱟᱠᱷᱟᱭᱟ ᱢᱚᱱᱫᱤᱨ ᱨᱮᱫᱚ ᱚᱸᱰᱮ ᱞᱟᱹᱴᱩ ᱢᱤᱫᱴᱮᱱ ᱢᱮᱞᱟ ᱦᱩᱭᱩᱜᱼᱟ᱾
ᱚ ᱦᱳᱭ ᱠᱟᱢᱟᱠᱷᱟ ᱢᱮᱞᱟ
ᱦᱳᱭ ᱠᱟᱢᱟᱠᱠᱷᱟ ᱚᱱᱟ ᱟᱢᱵᱚ ᱵᱚᱥᱥᱤ ᱢᱮᱞᱟ ᱚᱠᱟᱴᱟᱜ ᱛᱟᱢ ᱦᱮᱸ
ᱟᱨ ᱪᱟᱞᱟ ᱨᱮᱱᱟᱜ ᱤᱪᱪᱷᱟᱹ ᱦᱚᱸ ᱠᱟᱹᱴᱤᱡᱽ ᱢᱚᱱᱮ ᱠᱚᱨᱮ ᱫᱚ ᱢᱮᱱᱟᱜᱼᱟ ᱟᱨ ᱪᱮᱫ ᱧᱮᱞ ᱟᱹᱜᱩ ᱭᱟᱞᱤᱧ ᱢᱟᱱᱮ ᱯᱷᱳᱱ ᱠᱚᱨᱮ ᱧᱮᱞ ᱟᱹᱞᱤᱧ ᱛᱚ᱾ ᱡᱮ ᱠᱟᱢᱟᱠᱠᱷᱟ ᱢᱚᱱᱫᱤᱨ ᱚᱱᱟ ᱢᱮᱞᱟ ᱠᱟᱢᱟᱠᱠᱷᱟ ᱢᱮᱞᱟ ᱯᱨᱚᱛᱮᱠ ᱥᱮᱨᱢᱟ ᱜᱮ ᱦᱩᱭᱩᱜ ᱜᱮᱭᱟ ᱛᱚ ᱟᱫᱚ ᱞᱟᱹᱭ ᱟᱞᱤᱧ ᱚᱸᱰᱮ ᱪᱮᱫ ᱞᱮᱠᱟ ᱦᱚᱲ ᱠᱚᱠᱚ ᱡᱚᱢᱟᱼᱟ ᱠᱟᱹᱴᱤᱡᱽ ᱧᱮᱞ ᱟᱹᱜᱩ ᱵᱟᱲᱟᱭ ᱦᱩᱭᱩᱜ ᱢᱚᱱᱫᱤᱨ ᱠᱚ ᱞᱟᱹᱭ ᱭᱟᱠᱚ ᱩᱫᱤ ᱡᱟᱜᱨᱚᱛᱚ ᱥᱮ ᱪᱮᱫ ᱠᱟᱢᱟᱠᱷᱟ ᱢᱟ ᱟᱥᱟᱢ ᱨᱮ ᱟᱫᱚ ᱟᱹᱞᱤᱧ ᱢᱟ ᱚᱡᱷᱟ ᱴᱚᱡᱟ ᱦᱚᱲᱢᱟ ᱵᱟᱝ ᱠᱟᱱᱟᱞᱤᱧ ᱟᱫᱚ ᱛᱟᱣ ᱚᱸᱰᱮ ᱫᱚ ᱧᱮᱞ ᱠᱚᱣᱟᱞᱤᱧ ᱡᱮ ᱵᱷᱤᱰᱭᱳ ᱠᱚᱨᱮ ᱡᱮ ᱚᱡᱷᱟ ᱴᱚᱡᱷᱟ ᱠᱚᱜᱮ ᱫᱟᱬᱟ ᱵᱟᱲᱟᱭᱼᱭᱟᱠᱚ ᱟᱫᱚᱧ ᱪᱮᱫ ᱞᱮᱠᱟᱱ ᱡᱟᱭᱜᱟ ᱠᱟᱹᱴᱤᱡᱽ ᱧᱮᱞ
ᱟᱹᱰᱤ ᱜᱟᱱ ᱥᱟᱫᱷᱩ ᱥᱚᱱᱭᱟᱥᱤ ᱠᱚ ᱦᱤᱡᱩᱜᱼᱟ ᱛᱷᱚ ᱟᱹᱰᱤ ᱜᱟᱱ ᱡᱚᱴᱟ ᱫᱷᱟᱹᱨᱤ ᱠᱚ ᱦᱤᱡᱩᱜᱼᱟ ᱛᱷᱚ ᱟᱹᱰᱤ ᱜᱟᱱ
ᱦᱳᱭ ᱦᱳᱭ ᱚᱱᱟ ᱧᱮᱞ ᱵᱟᱲᱟ ᱠᱟᱞᱤᱧ ᱟᱸᱡᱚᱢ ᱵᱟᱲᱟ ᱠᱟᱞᱤᱧ ᱚᱱᱟ ᱜᱮ ᱪᱷᱩᱣᱟᱹ ᱥᱮ ᱪᱮ?
ᱟᱫᱚ ᱚᱸᱰᱮ ᱫᱚ ᱱᱚᱝᱠᱟᱭ ᱱᱟ ᱚᱱᱟ ᱚᱠᱟᱴᱟᱜ ᱠᱟᱢᱟᱠᱷᱟᱭᱟ ᱢᱚᱱᱫᱤᱨ ᱢᱮᱱᱟᱜ ᱚᱸᱰᱮ ᱚᱠᱟᱴᱟᱜ ᱫᱚ ᱯᱨᱚᱛᱮᱠ ᱚᱱᱟ ᱵᱚᱪᱷᱚᱨ ᱜᱤ ᱚᱱᱟ ᱫᱚ ᱢᱤᱫᱴᱮᱱ ᱱᱤᱭᱟᱹ ᱱᱤᱭᱟᱹ ᱚᱠᱛᱮ ᱨᱮᱫᱚ ᱢᱟᱱᱮ ᱚᱱᱟ ᱪᱷᱩᱣᱟᱹ ᱦᱩᱭᱩᱜ ᱢᱟᱱᱮ ᱚᱸᱰᱮ ᱡᱟᱦᱟᱸ ᱚᱱᱟ ᱠᱟᱢᱟᱭ ᱢᱚᱱᱫᱤᱨ ᱡᱟᱦᱟᱸ ᱫᱚ ᱢᱟ ᱠᱟᱢᱟᱠᱷᱟᱭᱟ ᱡᱚᱱᱚᱱᱤ ᱢᱮᱱᱟᱜ ᱫᱚ
ᱟᱪᱪᱷᱟ ᱚ ᱦᱚᱸ ᱦᱚᱸ ᱢᱟ ᱡᱟᱱᱚᱱᱤ ᱦᱳᱭ
ᱚᱸᱰᱮ ᱠᱷᱚᱱ ᱟᱨᱟᱜ ᱜᱮ ᱫᱟᱜᱽ ᱩᱰᱩᱠᱚᱜᱼᱟ ᱟᱫᱚ ᱚᱱᱟ ᱠᱟᱨᱚᱱ ᱛᱮ ᱢᱟᱱᱮ ᱥᱟᱛ ᱫᱤᱱ ᱡᱟᱦᱟᱸ ᱛᱤᱱᱟᱹᱜ ᱫᱚᱠᱚ ᱢᱮᱛᱟᱜᱼᱟ ᱚᱠᱟᱴᱟᱜ ᱫᱚ ᱤᱭᱟᱹ ᱟᱛᱮᱫ ᱢᱟᱥᱤᱠ ᱤᱱᱟᱹᱜ ᱫᱤᱱ ᱫᱚ ᱢᱟᱱᱟᱣ ᱟᱠᱚ ᱟᱫᱚ ᱚᱱᱟ ᱠᱟᱨᱚᱱ ᱛᱮᱜᱮ ᱪᱷᱩᱣᱟᱪᱷᱩᱸᱛ ᱢᱟᱱᱮ ᱯᱩᱨᱟᱹ ᱟᱥᱟᱢ ᱨᱮ ᱢᱟᱱᱮ ᱱᱚᱣᱟ ᱫᱚ ᱡᱚᱛᱚ ᱦᱚᱲ ᱠᱚ ᱢᱟᱱᱟᱣᱟ ᱤᱱᱟᱹᱜ
ᱦᱟᱞ ᱠᱷᱮᱛᱤ ᱵᱚᱱᱫᱚ ᱢᱟᱱᱮ ᱠᱩᱰᱤ ᱦᱚᱸ ᱦᱟᱥᱟ ᱵᱟᱢ ᱞᱟᱭᱟ ᱱᱟᱦᱮᱞ ᱦᱚᱸ ᱥᱤᱭᱚᱜ ᱵᱟᱝ ᱡᱚᱲᱟᱣᱼᱟ ᱟᱨ ᱚᱱᱠᱟ ᱜᱮ ᱢᱟᱱᱮ ᱠᱷᱮᱛ ᱠᱟᱹᱢᱤ ᱫᱚ ᱮᱠᱫᱚᱢ ᱵᱚᱱᱫ
ᱦᱳᱭ ᱦᱳᱭ ᱟᱞᱮᱭᱟᱜ ᱦᱚᱸ ᱱᱤᱝᱠᱟᱹ ᱜᱮ ᱚᱢᱵᱚᱵᱚᱛᱤ
ᱯᱮ ᱫᱤᱱ ᱞᱮ ᱵᱚᱱᱫᱚᱭᱟ ᱟᱨ ᱵᱟᱹᱠᱤ ᱫᱚ ᱛᱤᱱᱟᱹᱜ ᱫᱤᱱ ᱪᱚᱝ ᱢᱮᱱᱠᱷᱟᱱ ᱟᱵᱚ ᱥᱟᱱᱛᱟᱲ ᱠᱚᱫᱚ ᱯᱮ ᱫᱤᱱ ᱞᱮ ᱢᱟᱱᱟᱣᱟ ᱟᱨ ᱵᱟᱹᱠᱤ ᱫᱚᱞᱮ ᱥᱤᱭᱟ ᱱᱟᱜ ᱚᱱᱠᱟ ᱟᱫᱚ ᱚᱱᱠᱟ ᱞᱮᱠᱟᱛᱮ ᱦᱚᱸᱜᱼᱚᱭ ᱦᱚᱞᱟ ᱛᱤᱦᱤᱧ ᱠᱷᱚᱱ ᱫᱚᱞᱮ ᱥᱤᱭᱚᱜ ᱞᱮ ᱮᱦᱚᱵᱽ ᱠᱟᱱᱟ ᱟᱨᱦᱚᱸ ᱟᱞᱮ ᱯᱮ ᱫᱤᱱ ᱞᱮ ᱢᱟᱱᱟᱣ ᱠᱮᱫᱟ᱾ ᱟᱨ ᱟᱯᱮ ᱚᱱᱛᱮ ᱫᱚ ᱱᱟ ᱪᱷᱩᱣᱟᱹ ᱟᱫᱚ ᱚᱱᱟ ᱪᱷᱩᱣᱟᱹ ᱠᱚ ᱢᱮᱛᱟᱜᱼᱟ ᱱᱚᱣᱟ ᱢᱟᱱᱮ ᱟᱱᱴᱤ ᱪᱷᱩᱣᱟᱹ ᱡᱟᱦᱟᱸ ᱟᱱᱴᱤ ᱪᱷᱩᱣᱟ
ᱦᱳᱭ ᱟᱵᱮ ᱟᱯᱮ ᱚᱱᱛᱮ ᱫᱚ ᱚᱱᱟ ᱡᱮᱢᱚᱱ ᱟᱞᱮ ᱱᱚᱛᱮ ᱚᱢᱵᱚᱵᱚᱛᱤ ᱤᱧᱟᱹᱜ ᱡᱟ ᱢᱚᱱᱮ ᱦᱩᱭᱩᱜ ᱠᱟᱱᱟ ᱟᱯᱮ ᱚᱱᱛᱮ ᱫᱚ ᱢᱚᱱᱮᱦᱚᱭ ᱚᱱᱮ ᱪᱷᱩᱣᱟᱹ ᱯᱮ ᱞᱟᱹᱭᱟ ᱦᱚᱭᱛᱚ ᱟᱞᱮ ᱫᱚ ᱚᱢᱵᱟᱵᱚᱛᱤ ᱥᱚᱢᱚᱭ ᱮᱠᱫᱚᱢ ᱥᱤ ᱴᱤ ᱡᱚᱛᱚ ᱮᱜᱫᱚᱢ ᱵᱚᱱᱫᱚ᱾
ᱟᱫᱚ ᱟᱯᱮ ᱫᱚ ᱚᱠᱟ ᱚᱠᱛᱮ ᱠᱷᱚᱡ ᱛᱤᱱᱟᱹᱜ ᱫᱤᱱ ᱟᱯᱮ ᱫᱚ᱾
ᱮ ᱟᱞᱮ ᱫᱚ ᱫᱤᱱ ᱫᱚ ᱵᱟᱝ ᱟ ᱟᱞᱮᱭᱟᱜ ᱫᱚ ᱤᱭᱟᱹ ᱦᱩᱭᱩᱜ ᱠᱟᱱᱟ ᱚᱢᱵᱚᱵᱚᱛᱤ ᱯᱚᱨᱡᱚᱱᱛᱚ᱾
ᱟᱪᱪᱷᱟ ᱢᱤᱫ ᱫᱤᱱ ᱭᱟ
ᱦᱳᱭ ᱦᱳᱭ
ᱛᱟᱦᱚᱞᱮ ᱠᱷᱟᱱ ᱫᱚ ᱯᱩᱨᱟᱹ ᱫᱮᱥ ᱨᱮᱭᱟᱜ ᱫᱚ ᱵᱟᱝ ᱠᱟᱱᱟ ᱜᱚᱝᱠᱮ ᱱᱚᱣᱟ ᱫᱚ ᱮᱥᱴᱮᱴ ᱳᱣᱟᱭᱤᱡ ᱨᱮ ᱢᱤᱫᱴᱮᱱ ᱵᱷᱮᱜᱟᱨ ᱜᱮᱭᱟ ᱱᱚᱣᱟ ᱫᱚ
ᱦᱳᱭ ᱦᱳᱭ ᱟᱞᱮ ᱦᱚᱸ
ᱛᱚ ᱟᱞᱮ ᱥᱮᱫ ᱫᱚ ᱚᱠᱟ ᱞᱮᱠᱟ ᱱᱤᱛᱤ ᱯᱩᱨᱟᱹ ᱥᱟᱱᱛᱟᱲ ᱱᱤᱛᱤ ᱨᱮᱢᱟ ᱵᱟᱹᱱᱩᱜ ᱵᱚᱱᱟ ᱮᱸᱰᱮᱠᱷᱟᱱ ᱢᱟ ᱱᱚᱣᱟ ᱢᱟ᱾
ᱚ
ᱟᱞᱮ ᱢᱟ ᱦᱟᱜ ᱥᱟᱱᱛᱟᱞ ᱞᱤᱛᱤ ᱨᱮᱻ ᱢᱟ ᱮᱸᱰᱮᱠᱷᱟᱱ ᱱᱚᱣᱟ ᱢᱟ ᱟᱥᱟᱢ ᱱᱤᱛᱤ ᱨᱮ ᱱᱚᱣᱟ ᱯᱟᱲᱟᱣ ᱱᱟ
ᱦᱳᱭ ᱦᱳᱭ
ᱟᱨ ᱯᱩᱨᱟᱹ ᱚᱞ ᱤᱱᱰᱤᱭᱟ ᱥᱟᱱᱛᱟᱞ ᱞᱮᱵᱮᱞ ᱥᱟᱱᱛᱟᱞ ᱱᱤᱛᱤ ᱨᱮᱢᱟ ᱟᱵᱚᱣᱟ ᱚᱱᱠᱟᱱᱟᱜ ᱢᱟ ᱵᱟᱹᱱᱩᱜ-ᱟ ᱮᱸᱰᱮᱠᱷᱟᱱ ᱱᱚᱣᱟ ᱨᱮᱢᱟ ᱛᱚ ᱮᱸᱰᱮ ᱠᱷᱟᱱ ᱱᱚᱣᱟ ᱤᱫᱤ ᱠᱟᱛᱮᱫ ᱟᱵᱤᱱ ᱪᱮᱫ ᱵᱮᱤᱱ ᱢᱮᱱ ᱠᱮᱭᱟ ᱚᱱᱟ ᱴᱷᱤᱠ ᱜᱮᱭᱟ ᱥᱮ ᱵᱟᱝ ᱴᱷᱤᱠᱟ ᱟᱵᱮᱱ ᱪᱮᱫ ᱵᱤᱱ ᱨᱟᱭ ᱵᱮᱱ ᱮᱢ ᱠᱮᱭᱟ ᱱᱚᱣᱟ ᱨᱮ?
ᱢᱮᱫᱴᱟᱝ ᱥᱮᱨᱮᱧ ᱢᱮᱱᱟᱜ-ᱟ ᱜᱚᱝᱠᱮ ᱵᱟᱲᱟᱭᱟᱢ ᱛᱚ ᱮᱻ ᱥᱮᱨᱮᱧ ᱫᱚ ᱦᱩᱭᱩᱜ ᱠᱟᱱᱟ ᱱᱤᱝᱠᱟᱹ ᱡᱮ ᱯᱟ ᱯᱟᱠᱟ ᱢᱚᱱᱫᱤᱨᱮᱢ ᱵᱚᱸᱜᱟᱭ ᱨᱮᱦᱚᱸ ᱰᱷᱩᱞᱟᱹ ᱞᱟᱛᱟᱨ ᱦᱟᱲᱤ ᱫᱚ ᱪᱚᱰᱚᱨ ᱛᱟᱨᱟᱭ ᱢᱮ᱾ ᱢᱟᱱᱮ ᱟᱵᱚᱣᱟᱜ ᱫᱚ ᱢᱮᱱᱟᱜ-ᱟ ᱡᱮ ᱟᱵᱚ ᱫᱚ ᱵᱟᱦᱨᱮ ᱨᱮᱱ ᱵᱚᱸᱜᱟ ᱦᱚᱸ ᱵᱚᱸᱜᱟ ᱫᱟᱲᱮ ᱟᱵᱚᱱ ᱠᱤᱱᱛᱩ ᱱᱤᱡᱮᱨ ᱵᱚᱸᱜᱟ ᱦᱚᱸ ᱩᱱᱠᱩ ᱦᱚᱸ ᱦᱟᱹᱰᱤ ᱫᱚ ᱪᱚᱰᱚᱨ ᱦᱩᱭᱩᱜ-ᱟ᱾ ᱟᱫᱚ ᱱᱤᱝᱠᱟᱹ ᱫᱚ ᱪᱮᱫ ᱪᱤᱠᱟᱹᱭᱮᱱᱟ ᱟᱯᱮ ᱚᱱᱛᱮ ᱟᱥᱟᱢ ᱨᱮ ᱚᱱᱟ ᱱᱤᱭᱟᱹ ᱵᱚᱸᱜᱟ ᱫᱚ ᱦᱚᱭᱛᱚ ᱟᱥᱟᱢ ᱨᱮᱱᱟᱜ ᱚᱱᱟ ᱯᱩᱨᱟᱹ ᱥᱴᱮᱴ ᱨᱮᱱᱟᱜ ᱠᱟᱱᱟ ᱟᱨ ᱟᱫᱚ ᱟᱯᱮ ᱚᱱᱟ ᱮᱨᱤᱭᱟᱛᱮᱫ ᱡᱮᱦᱮᱛᱩ ᱢᱟᱱᱟᱣ ᱵᱟᱛᱣ ᱜᱟᱱᱚᱜ ᱜᱮᱭᱟ ᱚᱱᱟ ᱠᱷᱟᱹᱛᱤᱨ ᱟᱯᱮ ᱫᱚ ᱤᱱᱠᱟᱹ ᱯᱮ ᱵᱚᱸᱜᱟᱭᱟ ᱚᱱᱟ ᱯᱮ ᱢᱟᱱᱟᱭᱟ ᱟᱨ ᱟᱞᱮ ᱦᱚᱸ ᱱᱚᱰᱮ ᱦᱚᱸ ᱫᱩᱨᱜᱟ ᱯᱩᱡᱟᱹ ᱦᱮᱡ ᱞᱮᱱ ᱠᱷᱟᱱ ᱫᱚ ᱟᱞᱮ ᱦᱚᱸ ᱱᱚᱰᱮ ᱫᱚ ᱦᱟᱹᱰᱤ ᱫᱚ ᱪᱚᱰᱚᱨ ᱜᱮᱭᱟᱞᱮ᱾ ᱢᱟᱱᱮ ᱚᱱᱟ ᱫᱚ ᱫᱤᱠᱩᱣᱟᱜ ᱫᱤᱠᱩᱣᱟᱜ ᱵᱚᱸᱜᱟ ᱠᱟᱱᱟ᱾ ᱦᱳᱭ ᱠᱤᱱᱛᱩ ᱟᱞᱮ ᱦᱚᱸᱞᱮ ᱩᱱ ᱥᱚᱢᱚᱭ ᱫᱚ ᱯᱟᱨᱵᱚᱱ ᱧᱩᱛᱩᱢ ᱛᱮ ᱦᱟᱹᱰᱤ ᱞᱮ ᱪᱚᱰᱚᱨᱟ᱾
ᱟᱪᱪᱷᱟ
ᱦᱳᱭ ᱟᱨᱚ ᱚᱱᱮ ᱵᱤᱥᱥᱚᱠᱚᱨᱢᱟ ᱯᱩᱡᱟ ᱵᱚᱸᱜᱟ ᱠᱚᱨᱮ ᱩᱱ ᱥᱚᱢᱚᱭ ᱦᱚᱸ ᱟᱞᱮ ᱫᱚ ᱢᱟᱱᱮ ᱚᱱᱟ ᱵᱤᱥᱥᱚ ᱠᱚᱨᱢᱟ ᱵᱚᱸᱜᱟ ᱧᱩᱛᱩᱢ ᱛᱮᱜᱮ ᱦᱟᱺᱰᱤ ᱦᱚᱸ ᱪᱚᱰᱚᱨᱟᱞᱮ᱾ ᱟᱫᱚ ᱢᱮᱱᱟᱜ ᱟᱥᱮ ᱚᱱᱮ ᱯᱟᱠᱟ ᱢᱚᱱᱫᱤᱨ ᱠᱚᱨᱮ ᱡᱟᱦᱟᱸ ᱨᱮᱜᱮᱢ ᱵᱚᱸᱜᱟᱜ ᱨᱮᱦᱚᱸ ᱟᱵᱚᱣᱟᱜ ᱫᱷᱩᱞᱟᱹ ᱞᱟᱛᱟᱨ ᱵᱚᱰᱚᱡ ᱦᱟᱺᱰᱤ ᱫᱚ ᱪᱚᱰᱚᱨ ᱛᱟᱨᱟᱭ ᱢᱮ᱾ ᱚᱱᱟ ᱥᱤᱝᱜᱟᱨᱟᱜ ᱧᱩᱛᱩᱢ ᱫᱚ ᱵᱟᱹᱧ ᱩᱭᱦᱟᱹᱨᱮᱜ-ᱟ᱾ ᱠᱤᱱᱛᱩ ᱱᱤᱭᱟᱹ ᱠᱟᱛᱷᱟ ᱵᱚᱞᱟᱝ ᱠᱟᱛᱷᱟ ᱛᱟᱞᱟᱭ ᱮᱱᱟ ᱛᱚ ᱟᱫᱚ ᱚᱱᱟᱴᱟᱜ ᱤᱧ ᱩᱭᱦᱟᱹᱨ ᱜᱚᱫ ᱠᱮᱭᱟ ᱟᱨ ᱟᱵᱤᱱ ᱦᱚᱸ ᱠᱩᱞᱤ ᱠᱤᱫᱤᱧᱟ ᱵᱤᱱ ᱥᱮ ᱱᱤᱭᱟᱹ ᱫᱚ ᱪᱮᱫ ᱞᱮᱠᱟᱭᱮᱱᱟ ᱟᱫᱚ ᱦᱳᱭ ᱟᱵᱚ ᱵᱟᱦᱨᱮ ᱨᱮᱱ ᱵᱚᱸᱜᱟ ᱫᱚ ᱵᱚᱸᱜᱟ ᱜᱟᱱᱚᱜ ᱜᱮᱭᱟ ᱢᱟᱱᱮ ᱚᱱᱮ ᱪᱟᱞᱟᱣ ᱫᱚ ᱜᱟᱱᱚᱜ ᱜᱮᱭᱟ᱾
ᱟᱫᱚ ᱱᱤᱡᱮᱨ ᱨᱤᱱ ᱵᱚᱸᱜᱟ ᱟᱹᱥᱩᱞ ᱦᱩᱭᱩᱜ-ᱟ ᱢᱟᱱᱮ ᱟᱹᱥᱩᱞ ᱞᱤᱧ ᱢᱟᱱᱮ ᱱᱤᱡᱮᱨ ᱨᱮᱱ ᱵᱚᱸᱜᱟ ᱦᱚᱸ ᱠᱟᱹᱴᱤᱡ ᱵᱚᱸᱜᱟ ᱦᱩᱭᱩᱜ-ᱟ ᱟᱨ ᱪᱮᱫ?
ᱦᱮᱸ ᱛᱚ ᱱᱚᱣᱟ ᱟᱹᱰᱤ ᱵᱷᱮᱫ ᱠᱟᱛᱷᱟ ᱵᱮᱱ ᱞᱟᱹᱭ ᱠᱮᱫᱟ ᱛᱚ ᱱᱚᱣᱟ ᱟᱨᱦᱚᱸ ᱢᱟᱨᱟᱝ ᱠᱟᱛᱷᱟ ᱵᱮᱱ ᱞᱟᱹᱭ ᱠᱮ ᱱᱚᱣᱟ ᱢᱟ ᱟᱹᱰᱤ ᱢᱟᱨᱟᱝ ᱵᱷᱮᱫᱽ ᱠᱟᱛᱷᱟ ᱠᱟᱱᱟ ᱱᱚᱣᱟ ᱢᱟ ᱥᱚᱢᱟᱡᱽ ᱫᱚ ᱱᱚᱜ-ᱚ ᱱᱚᱝᱠᱟ ᱛᱮ ᱟᱵᱚ ᱫᱚ ᱵᱷᱮᱜᱟᱨ ᱪᱟᱵᱟᱣ ᱟᱠᱟᱱ ᱛᱟᱵᱚᱱᱟ ᱥᱴᱮᱡ ᱨᱮ
ᱦᱳᱭ ᱦᱳᱭ ᱾
ᱟᱵᱤᱱ ᱵᱤᱱ ᱞᱟᱹᱭ ᱠᱮᱫ ᱞᱮᱠᱟ ᱛᱮᱜᱮ ᱱᱤᱛᱳᱜ, ᱦᱳᱭ ᱢᱟ ᱞᱟᱹᱭ ᱵᱮᱱᱼᱼ
ᱦᱳᱭ, ᱟᱫᱚ ᱚᱱᱮ ᱱᱤᱭᱟᱹ ᱫᱚᱼᱼ ᱢᱟᱱᱮ ᱡᱟᱦᱟᱱᱟᱜ ᱥᱟᱱᱛᱟᱲᱤ ᱯᱩᱛᱷᱤ ᱨᱮᱫᱚ ᱤᱧ ᱫᱚ, ᱵᱟᱹᱧ ᱧᱮᱞ ᱠᱟᱜ-ᱟ ᱾ ᱢᱟᱱᱮ ᱚᱱᱟ ᱥᱮᱨᱮᱧ ᱨᱮ ᱱᱤᱝᱠᱟᱹ ᱢᱮᱱᱟᱜᱼᱟ ᱟᱨ ᱪᱮᱫ, ᱚᱱᱟᱜᱤᱧ ᱞᱟᱹᱭᱟᱫ ᱵᱤᱱᱟ ᱾ ᱦᱮᱸ ᱾